ᱦᱮᱞᱳ ᱠᱟᱱᱟ
ᱦᱳᱭ ᱟᱸᱡᱚᱢᱚᱜ ᱠᱟᱱᱟ ᱟᱢ ᱤᱧᱟᱹᱜ ᱨᱚᱲ ᱮᱢ ᱟᱸᱡᱚᱢ ᱫᱟ
ᱦᱮᱸ ᱟᱸᱡᱚᱢ ᱫᱟᱹᱧ ᱟᱸᱡᱚᱢ ᱫᱟᱹᱧ ᱪᱮᱫ ᱯᱮ ᱪᱤᱠᱟᱹᱭᱮᱫᱟ
ᱪᱮᱫ ᱦᱚᱸ ᱵᱟᱝ ᱜᱮ ᱪᱷᱚ ᱛᱚ ᱫᱩᱲᱩᱵ ᱵᱟᱲᱟ ᱦᱩᱭ ᱠᱟᱱᱟ ᱟᱢ ᱫᱚ
ᱤᱧ ᱱᱚᱜ-ᱚᱭ ᱫᱩᱲᱵ ᱵᱟᱲᱟ ᱦᱩᱭ ᱟᱠᱟᱱᱟ ᱱᱤᱭᱟᱹ ᱜᱷᱟᱹᱲᱤᱡ ᱫᱚ ᱟᱫᱚ ᱪᱮᱫ ᱮᱢ ᱪᱤᱠᱟᱹᱭᱟ ᱟᱞᱮ ᱱᱚᱱᱛᱮ ᱫᱚ ᱱᱚᱜ-ᱚᱭ ᱚᱯᱷᱤᱥ ᱥᱮᱫᱤᱧ ᱪᱟᱞᱟᱣ ᱞᱮᱱᱟ ᱚᱯᱷᱤᱥ ᱠᱷᱚᱱᱤᱧ ᱨᱩᱣᱟᱹᱲ ᱦᱮᱡ ᱮᱱᱟ ᱛᱤᱦᱤᱧ ᱫᱚ ᱟᱹᱰᱤ ᱛᱟᱜ ᱫᱟᱜ ᱜᱮ ᱦᱮᱸ
ᱚᱻᱚ ᱚ ᱛᱟᱦᱞᱮ ᱪᱮᱫ ᱠᱚᱢ ᱪᱤᱠᱟᱹ ᱵᱟᱲᱟᱭᱮᱫᱟ ᱮᱠᱷᱚᱱ ᱫᱚ ᱥᱩᱫᱩ ᱩᱯᱷᱤᱥ ᱨᱮᱱᱟᱜ ᱠᱟᱹᱢᱤ ᱜᱮᱛᱚ ᱵᱟᱝ
ᱦᱳᱭ ᱩᱯᱷᱤᱥ ᱨᱮᱱᱟᱜ ᱠᱟᱹᱢᱤ ᱮᱠᱷᱚᱱ
ᱟᱫᱚ ᱚᱲᱟᱜ ᱠᱷᱚᱡ ᱜᱮᱢ ᱠᱟᱹᱢᱤᱭᱮᱫᱟ ᱥᱮ ᱵᱟ ᱵᱟᱨᱦᱮ ᱨᱮ ᱛᱟᱦᱮᱸ ᱠᱟᱛᱮᱜ ᱱᱮᱛᱟᱨ ᱫᱚ
ᱱᱮᱛᱟᱨ ᱫᱚ ᱚᱱᱠᱟ ᱫᱚ ᱚᱲᱟᱜ ᱥᱮᱫ ᱨᱮᱜᱮ ᱢᱮᱱᱟᱜ ᱟᱠᱟᱫᱤᱧᱟ ᱚᱱᱟ ᱯᱮᱲᱟ ᱚᱲᱟᱜ ᱨᱤᱧ ᱛᱟᱦᱮᱸᱱᱟ ᱦᱮᱸ ᱟᱨ ᱦᱮᱸ ᱵᱟᱥᱛᱤ ᱠᱷᱚᱱᱟᱜ ᱜᱮ
ᱵᱟᱝ ᱦᱩᱭ ᱢᱮᱱᱫᱟᱹᱧ ᱮᱠᱷᱚᱱ ᱫᱚ ᱟᱹᱰᱤ ᱫᱤᱱ ᱠᱷᱚᱱᱟᱜ ᱨᱚᱯᱚᱲ ᱵᱟᱝ ᱦᱩᱭ ᱠᱟᱱᱟ ᱵᱟᱝ ᱥᱮ
ᱦᱮᱸ ᱨᱚᱯᱚᱲ ᱟᱫᱚ ᱦᱮᱸ ᱟᱫᱚ ᱦᱟᱱᱛᱮ ᱱᱟᱛᱮᱭ ᱱᱟᱵᱚᱱ ᱥᱮ ᱚᱞᱚᱜ ᱯᱟᱲᱦᱟᱣ ᱢᱟᱱᱮ ᱚᱞᱚᱜ ᱯᱟᱲᱦᱟᱣ ᱫᱚ ᱚᱱᱠᱟᱜ ᱜᱮ ᱦᱮᱸ ᱥᱮ ᱦᱟᱱᱛᱮ ᱱᱟᱛᱮ ᱵᱚᱱ ᱛᱟᱦᱮᱱᱟ ᱢᱤᱫ ᱥᱚᱝᱥᱚ ᱜᱚᱴᱟ ᱫᱚ ᱢᱤᱫᱴᱮᱱ ᱵᱟᱵᱚᱱ ᱛᱟᱦᱮᱱᱟ ᱧᱮᱞ ᱢᱮ ᱟᱢ ᱫᱚ ᱮᱱ ᱥᱟᱭᱮᱱᱥ ᱟᱨᱴᱥ ᱛᱮᱢ ᱯᱟᱲᱦᱟᱣ ᱱᱟ ᱤᱧ ᱢᱟ ᱥᱟᱭᱮᱱᱥ ᱯᱟᱲᱦᱟᱣ ᱫᱚ ᱩᱱᱚᱛᱤ ᱦᱩᱭᱩᱜ-ᱟ ᱦᱮᱸᱥᱮ. ᱚᱱᱠᱟ ᱫᱚ ᱦᱟᱱᱛᱮ ᱱᱟᱛᱮ ᱤᱭᱟᱹ
ᱦᱳᱭ ᱦᱳᱭᱻᱦᱳᱭ ᱟᱨ ᱛᱟᱦᱚᱞᱮ ᱤᱭᱟᱹ ᱪᱮᱫᱞᱮᱠᱟ ᱢᱟᱱᱮ ᱡᱚᱵ ᱠᱟᱛᱮᱜ ᱪᱮᱫ ᱞᱮᱠᱟᱢ ᱵᱩᱡᱫᱟ ᱠᱟᱹᱢᱤ ᱚᱯᱷᱤᱥ ᱨᱮ ᱠᱟᱹᱢᱤ
ᱠᱟᱹᱢᱤ ᱫᱚ ᱴᱷᱤᱠ ᱴᱷᱟᱠ ᱜᱮ ᱟᱫᱚ ᱮᱱᱛᱮ ᱟᱫᱚ ᱪᱮᱫ ᱤᱧ ᱞᱟᱹᱭᱟ ᱱᱚᱣᱟ ᱨᱮᱱᱟᱜ ᱫᱚ ᱟᱢ ᱛᱤᱱᱟᱹᱜ ᱜᱮᱢ ᱠᱟᱹᱢᱤ ᱫᱟᱲᱮᱭᱟᱜ-ᱟ ᱛᱤᱱᱟᱹᱜ ᱜᱮᱢ ᱠᱟᱹᱢᱤᱭᱟ ᱩᱱᱟᱹᱜ ᱜᱮ ᱠᱚ ᱠᱩᱥᱤᱭᱟᱢᱟ ᱟᱨ ᱚᱱᱠᱟ ᱞᱮᱠᱟ ᱜᱮ ᱵᱮᱛᱚᱱ ᱦᱚᱢ ᱧᱟᱢᱟ ᱦ
ᱚ ᱟᱪᱪᱷᱟ ᱵᱷᱟᱜᱤ ᱜᱮ ᱛᱟᱦᱚᱞᱮ ᱪᱟᱞᱟᱜ ᱠᱟᱱᱟ ᱦᱮᱸ
ᱦᱩᱸ ᱵᱷᱟᱜᱤ ᱜᱮ ᱪᱟᱞᱟᱜ ᱠᱟᱱᱟ ᱟᱫᱚ ᱟᱢ ᱠᱟᱹᱢᱤ ᱫᱟᱲᱮ ᱞᱮᱠᱷᱟᱱ ᱜᱮ ᱦᱮᱸᱥᱮ ᱟᱢ ᱠᱟᱹᱢᱤ ᱫᱟᱲᱮᱭᱟᱜ-ᱟ ᱚᱱᱠᱟ ᱜᱮ ᱵᱚᱭ ᱫᱟᱱᱮᱢ ᱧᱟᱢᱟ ᱠᱟᱹᱢᱤ ᱛᱮᱫᱚ ᱟᱢ ᱫᱚ ᱠᱟᱹᱴᱤᱡ ᱦᱚᱸ ᱵᱟᱢ ᱤᱭᱟᱹᱜ-ᱟ
ᱟᱨ ᱛᱟᱦᱚᱞᱮ ᱱᱚᱝᱠᱟ ᱠᱟᱹᱢᱤ ᱫᱚ ᱢᱟᱱᱮ ᱱᱚᱝᱠᱟ ᱫᱚᱢᱮ ᱡᱚᱴᱤᱞ ᱜᱮᱭᱟ ᱥᱮ ᱥᱚᱦᱚᱡᱽ ᱜᱮᱭᱟ ᱚᱱᱠᱟ
ᱵᱟᱝ ᱵᱟ-ᱵᱟ ᱚᱱᱠᱟ ᱫᱚ ᱡᱩᱴᱤ ᱧᱮᱞ ᱢᱮ ᱟᱞᱮ ᱱᱤᱛᱚᱜ ᱥᱟᱭᱮᱱᱥ ᱨᱮ ᱯᱟᱲᱦᱟᱣ ᱠᱟ ᱠᱟᱛᱮᱫ ᱡᱩᱫᱤ ᱡᱩᱴᱤᱞᱮᱢ ᱞᱟᱹᱭᱟ ᱛᱟᱦᱚᱞᱮ ᱟᱞᱮ ᱢᱟ ᱚᱱᱟ ᱞᱟᱹᱜᱤᱫ ᱞᱮ ᱯᱟᱲᱦᱟᱣ ᱠᱟᱱᱟ ᱥᱮ ᱟᱨ ᱚᱱᱟ ᱯᱚᱨᱮ ᱱᱚᱜᱼᱚᱭ ᱛᱚ ᱵᱤᱱᱤᱰ ᱞᱮ ᱮᱢ ᱠᱮᱜ-ᱟ ᱵᱤᱱᱤᱰ ᱮᱢ ᱠᱟᱛᱮᱫ ᱠᱳᱣᱟᱞᱤᱯᱷᱟᱭᱮᱱᱟᱹᱧ ᱟᱨ ᱯᱚᱞᱤ ᱯᱚᱨᱮᱜ ᱜᱮ ᱚᱱᱟᱴᱟᱜ ᱪᱟᱹᱠᱨᱤᱧ ᱧᱟᱢ ᱠᱮᱫᱮᱜ-ᱟ ᱟᱪᱥᱮ ᱟᱫᱚ ᱱᱤᱭᱟᱹ ᱜᱦᱟᱹᱲᱤᱡ ᱫᱚ ᱟᱢ ᱪᱮᱫ ᱠᱚᱢ ᱪᱤᱠᱟᱹ ᱵᱟᱲᱟᱭᱮᱫᱟ
ᱤᱧ ᱫᱚ ᱮᱠᱷᱚᱱ ᱫᱚ ᱚᱲᱟᱜ ᱨᱮᱜᱮ ᱢᱤᱱᱟᱹᱧ ᱠᱟᱫᱤᱧᱟ
ᱚᱲᱟᱜ ᱨᱮᱜᱮ ᱚᱱᱠᱟᱱᱟᱜ ᱡᱟᱦᱟᱸ ᱪᱟᱹᱠᱨᱤ ᱤᱫᱤ ᱠᱟᱛᱮ ᱡᱟᱦᱱᱟᱜ ᱵᱟᱝ ᱩᱦᱟᱹᱨ ᱵᱷᱟᱵᱱᱟ ᱠᱟᱜ-ᱟ
ᱥᱩᱫᱩ ᱧᱮᱞ ᱵᱟᱲᱟ ᱦᱩᱭᱩᱜ ᱠᱟᱱᱟ ᱟᱫᱚ ᱚᱱᱠᱟ ᱫᱚ ᱟᱹᱣᱨᱤ ᱦᱚᱸ
ᱚ ᱦᱮᱸ ᱛᱚ ᱞᱟᱹᱭᱤᱧ ᱪᱟᱹᱠᱨᱤ ᱤᱫᱤ ᱠᱟᱛᱮ ᱵᱟᱢ ᱩᱭᱦᱟᱹᱨ ᱦᱚᱸ ᱵᱷᱟᱵᱱᱟ ᱠᱟᱜ-ᱟᱢ ᱠᱟᱱᱟ ᱡᱟᱦᱟᱱᱟᱜ
ᱩᱭᱦᱟᱹᱨ ᱵᱷᱟᱵᱱᱟ ᱦᱩᱭᱩᱜ ᱠᱟᱱᱟ ᱟᱫᱚ ᱪᱮᱥᱴᱟ ᱧᱮᱞ ᱦᱩᱭᱩᱜ ᱠᱟᱱᱟ
ᱚ ᱦᱮᱸᱛᱚ ᱟᱨ ᱚᱞᱚᱜ ᱯᱟᱲᱦᱟᱜ ᱵᱮᱜᱚᱨ ᱱᱚᱣᱟ ᱫᱷᱩᱲᱤ ᱫᱷᱟᱹᱨᱛᱤ ᱨᱮ ᱪᱮᱫᱦᱚᱸ ᱵᱟᱝ ᱦᱮᱸᱥᱮ ᱚᱱᱟᱛᱤᱧ ᱞᱟᱹᱭᱟ ᱚᱞᱚᱜ ᱯᱟᱲᱦᱟᱜ ᱫᱚ ᱚᱛᱚᱱᱛᱚ ᱪᱮᱫ ᱢᱟᱱᱮ ᱢᱟᱱᱮ ᱚᱞᱚᱜ ᱯᱟᱲᱦᱟᱜ ᱠᱷᱚᱱᱟᱜ ᱵᱚᱱ ᱴᱷᱤᱠ ᱜᱮᱭᱟ ᱢᱮᱱᱠᱷᱟᱱ ᱡᱩᱫᱤ ᱡᱟᱦᱟᱱᱟᱜ ᱪᱟᱹᱠᱨᱤ ᱡᱩᱫᱤ ᱵᱟᱵᱚᱱ ᱧᱟᱢᱟ ᱠᱤᱱᱛᱩ ᱢᱟᱱᱮ ᱵᱩᱡᱷᱟᱹᱣᱟ ᱛᱚ ᱪᱮᱫ ᱥᱚᱢᱚᱥᱥᱟ ᱢᱮᱱᱟᱜ-ᱟ
ᱦᱮᱸ ᱵᱩᱡᱽᱛᱚ ᱵᱩᱡᱷᱟᱹᱜ ᱠᱟᱱ ᱜᱮᱭᱟ ᱚᱱᱠᱟᱱ ᱫᱤᱱ ᱠᱚᱜᱮ ᱧᱮᱞ ᱦᱩᱭᱩᱜ ᱠᱟᱱᱟ ᱥᱮ ᱟᱫᱚ ᱵᱩᱡᱷᱟᱹᱜ ᱠᱟᱱ ᱜᱮᱭᱟ ᱵᱩᱡᱷᱟᱹᱣ ᱫᱚ
ᱦᱳᱭ ᱟᱹᱵᱤᱱ ᱫᱚ ᱠᱟᱴᱤᱡ ᱡᱟᱱᱟᱞᱟ ᱥᱩᱨ ᱧᱚᱜ ᱪᱟᱞᱟᱜ ᱢᱮᱥᱮ ᱨᱚᱲ ᱞᱮᱠᱷᱟᱱ ᱵᱷᱟᱜᱤᱜ-ᱟ ᱟᱫᱚ ᱚᱸᱰᱮ ᱫᱚ ᱫᱚᱢᱮ ᱛᱟᱠᱮᱨᱚᱜ ᱠᱟᱱᱟ ᱨᱚᱲ ᱠᱚ ᱟᱢᱟᱜ
ᱫᱚᱢᱮ ᱛᱟᱠᱮᱨᱚᱜ ᱠᱟᱱᱟ
ᱦᱳᱭ ᱚᱱᱟ ᱨᱳᱰ ᱤᱭᱟᱹ ᱡᱟᱱᱞᱟ ᱥᱩᱨ ᱧᱚᱜ ᱪᱟᱜ ᱢᱮ ᱛᱟᱦᱞᱮ ᱱᱟᱯᱟᱭ ᱧᱚᱜ ᱟᱭ ᱡᱚᱢᱚᱜᱼᱟ ᱟᱸᱡᱚᱢ ᱫᱚ ᱟᱸᱡᱚᱢᱚᱜ ᱠᱟᱱᱟ ᱮᱱᱠᱟᱹ
ᱢᱟᱱᱮ ᱪᱮᱛᱟᱱ ᱨᱮᱥᱮ ᱪᱮᱛᱟᱱ ᱨᱩᱢ ᱪᱮᱛᱟᱱ ᱨᱩᱢ ᱫᱚ ᱫᱚᱢᱮ ᱜᱮ ᱛᱟᱠᱮᱨᱚᱜ ᱠᱟᱱᱟ
ᱦᱮᱸ ᱚᱱᱠᱟᱜ ᱜᱮ ᱚᱱᱠᱟᱜᱮ ᱱᱚᱼ ᱱᱚᱰᱮ ᱚᱱᱠᱟᱜ ᱧᱮᱞ ᱢᱮ ᱚᱸᱰᱮ ᱫᱚ ᱡᱟᱦᱟᱸᱨᱮ ᱢᱮᱱᱟᱜ ᱢᱮᱭᱟ ᱥᱮ ᱟᱢ ᱚᱸᱰᱮ ᱧᱮᱞ ᱢᱮ ᱜᱫᱟᱜ ᱠᱚ ᱥᱮ ᱩᱱᱟᱹᱜ ᱯᱚᱨᱫᱟ ᱠᱚ ᱵᱟᱝ ᱞᱟᱜᱟᱣ ᱵᱟᱱᱩᱜᱼᱟᱥ ᱤᱱᱟᱹ ᱠᱷᱟᱹᱛᱤᱨ ᱚᱱᱟ ᱡᱟᱦᱟᱸ ᱥᱟᱰᱮ ᱥᱮ ᱨᱚᱲ ᱡᱟᱦᱟᱸ ᱥᱟᱰᱮ ᱚᱱᱟ ᱟᱫᱚ ᱛᱟᱠᱮᱨ ᱧᱚᱜᱚᱜ ᱠᱟᱱᱟ ᱦᱮᱸ ᱵᱟᱝ
ᱤᱱᱠᱟ ᱵᱚᱞᱛᱮ ᱪᱮᱫ ᱛᱮ ᱚᱱᱟ ᱦᱚᱛᱮᱡ ᱛᱮᱜᱮ ᱦᱭ ᱛᱟᱠᱤᱨᱚᱜ ᱠᱟᱱᱟ ᱠᱟᱨᱚᱱ ᱱᱚᱰᱮ ᱫᱚ ᱪᱮᱫ ᱠᱷᱟᱱ ᱪᱮᱫ ᱜᱮ ᱵᱟᱹᱱᱩᱜᱼᱟ ᱮᱠᱫᱚᱢ ᱯᱷᱟᱸᱠᱟ ᱚᱲᱟᱜ ᱨᱮᱜᱮ
ᱦᱳᱭᱛᱚ ᱵᱟᱝ ᱱᱤᱛᱚᱜ ᱫᱚ ᱨᱚᱲ ᱴᱷᱤᱠᱜᱮ ᱟᱸᱡᱚᱢᱚᱜ ᱠᱟᱱᱟ ᱟᱸᱡᱚᱢ ᱫᱚᱦ ᱮᱱᱛᱮ ᱟᱪᱷᱟ ᱴᱷᱤᱠ ᱜᱮᱭᱟ ᱚ ᱟᱫᱚ ᱛᱟᱦᱚᱞᱮ ᱚᱲᱟᱜ ᱦᱚᱲ ᱠᱚᱫᱚ ᱱᱟᱯᱟᱭ ᱵᱟᱲᱟᱭ ᱜᱮ ᱱᱤᱭᱟᱹᱜᱷᱟᱲᱤ ᱫᱚ
ᱱᱤᱭᱟᱹ ᱜᱷᱟᱹᱲᱤᱡ ᱫᱚ ᱱᱟᱯᱟᱭ ᱫᱚᱠᱚ ᱱᱟᱯᱟᱭ ᱜᱮᱭᱟ ᱟᱫᱚ ᱮᱱᱛᱮ ᱨᱮᱦᱚᱸ ᱛᱟᱹᱣ ᱱᱟᱥᱮᱱᱟᱜ ᱫᱚ ᱱᱟᱯᱟᱭ ᱫᱚ ᱱᱟᱯᱟᱭ ᱜᱮ ᱢᱮᱱᱟᱜ ᱠᱟᱜ ᱠᱚᱭᱟ
ᱟᱪᱪᱷᱟ ᱚᱸ ᱦᱮᱸᱛᱚ ᱟᱨ ᱤᱧᱫᱚᱝ ᱞᱟᱹᱭᱟ ᱱᱟᱯᱟᱭ ᱛᱟᱦᱮᱞᱮᱸᱠᱷᱟᱱ ᱜᱮ ᱱᱟᱯᱟᱭ ᱦᱮᱸ ᱵᱟᱝ ᱱᱟᱦᱟᱸᱜ ᱛᱤᱨᱮ ᱨᱳᱜᱽ ᱟᱡᱟᱨ ᱛᱮ ᱦᱮᱸ ᱨᱳᱜᱽ ᱟᱡᱟᱨ ᱟᱸᱜ ᱡᱚᱴᱟᱣ ᱞᱮᱠᱷᱟᱱᱟᱢ ᱧᱮᱞ ᱫᱟᱢ ᱟᱵᱚᱭ ᱫᱚ ᱠᱟᱹᱢᱤ ᱡᱚᱝ ᱦᱚᱲ ᱠᱟᱱᱟᱵᱚᱱ ᱦᱮᱸ ᱵᱟᱝ
ᱦᱳᱭ ᱚᱱᱠᱟ ᱠᱟᱹᱢᱤ ᱡᱚᱢ ᱦᱚᱲ ᱠᱟᱱᱟ ᱵᱚᱱ ᱚᱱᱟ ᱚᱲᱟᱜ ᱨᱮᱱᱟᱜ ᱜᱮ ᱠᱟᱹᱢᱤ ᱵᱟᱲᱟ ᱦᱩᱭᱩᱜ ᱠᱟᱱᱟ ᱱᱤᱭᱟᱹ ᱡᱚᱠᱷᱚᱡ ᱫᱚ ᱚᱸᱚᱭ ᱛᱚ ᱠᱟᱹᱢᱤ ᱫᱤᱱ ᱵᱟᱢ ᱠᱟᱹᱢᱤᱭᱟ
ᱚ ᱟᱪᱪᱷᱟ ᱟᱪᱪᱷᱟ ᱟᱪᱪᱷᱟ ᱦᱮᱸ ᱛᱚ ᱟᱫᱚ ᱛᱟᱦᱚᱞᱮ ᱚᱲᱟᱜᱯ ᱦᱩᱲᱩ ᱨᱚᱦᱚᱭ ᱠᱚᱫᱚ ᱮᱦᱚᱵ ᱱᱟᱥᱮ
ᱦᱩᱲᱩ ᱨᱚᱦᱚᱭ ᱫᱚ ᱮᱦᱚᱵ ᱟᱠᱟᱱᱟ ᱟᱛᱮ ᱦᱚᱸ ᱨᱚᱦᱚᱭ ᱜᱮ ᱦᱩᱭᱩᱜ ᱠᱟᱱᱟ ᱨᱚᱦᱚᱭ ᱠᱟᱹᱢᱤ ᱠᱚ ᱦᱩᱭᱩᱜ ᱠᱟᱱᱟ ᱚᱱᱟ ᱨᱚᱦᱚᱭ ᱠᱟᱹᱢᱤ ᱠᱚᱜᱮ ᱦᱩᱭᱩᱜ ᱠᱟᱱᱟ
ᱵᱟᱝ ᱵᱩᱡᱷᱚᱹᱜ ᱠᱟᱱᱟ ᱨᱚᱲ ᱠᱚ ᱟᱸᱡᱚᱢ ᱫᱚ ᱟᱸᱚᱢᱚᱜ ᱠᱟᱱᱟᱝ ᱪᱮᱜ ᱨᱚᱲ ᱵᱟᱹᱧ ᱵᱩᱡᱷᱟᱹᱣᱮᱫ ᱛᱟᱢᱟ
ᱢᱮᱱᱫᱟᱹᱧ ᱨᱚᱦᱚᱭ ᱠᱟᱹᱢᱤ ᱠᱚᱜᱮ ᱦᱩᱭᱩᱜ ᱠᱟᱱᱟ ᱱᱤᱭᱟᱹ ᱫᱚ ᱫᱚ
ᱦᱳᱭ ᱟᱫᱚᱝ ᱫᱟᱹᱝ ᱚᱱᱟ ᱡᱟᱱᱞᱟ ᱥᱳᱨ ᱧᱚᱜ ᱛᱮ ᱪᱟᱞᱟᱜ ᱢᱮ ᱟᱪᱪᱷᱟ ᱱᱟᱯᱟᱭᱚᱜᱼᱟ ᱡᱷᱤᱠ ᱠᱟᱜ ᱢᱮ ᱥᱮ
ᱱᱤᱛ ᱫᱚᱢ ᱟᱸᱡᱚᱢ ᱫᱟ ᱟᱢ ᱛᱟᱨᱠᱳᱜ ᱠᱟᱱᱟ
ᱦᱮᱸ ᱟᱸᱡᱚᱢ ᱛᱚ ᱟᱸᱡᱚᱢᱚᱜ ᱠᱟᱱᱟ ᱛᱟᱨᱯᱩᱜ ᱠᱟᱱᱟ ᱛᱚ ᱟᱫᱚ ᱚᱱᱟᱜᱤᱧ ᱞᱟᱹᱭᱮᱜᱼᱟ ᱦᱮᱸ ᱵᱟᱝ
ᱦᱳᱭ ᱛᱟᱨᱠᱚ ᱫᱚ ᱫᱚᱢᱮ ᱛᱟᱨᱠᱚᱜ ᱠᱟᱱᱟ ᱤᱧ ᱼ ᱼᱼ ᱪᱤᱠᱟᱹ ᱵᱟᱹᱱᱩᱜᱼᱟ ᱱᱚᱣᱟ ᱚᱲᱟᱜ ᱨᱮᱫᱚ ᱟᱨ ᱦᱚᱸ ᱚᱱᱠᱟ ᱦᱚᱸ ᱢᱟᱱᱮ ᱮᱴᱟᱜ ᱦᱟᱹᱱᱮ ᱴᱟᱣᱟᱨ ᱵᱟᱭ ᱧᱟᱢᱟ ᱚᱱᱟᱹᱜ ᱚᱱᱟ ᱠᱩᱭᱟᱥᱟ
ᱮᱸ
ᱮᱴᱟᱜ ᱨᱮ ᱴᱟᱣᱟᱨ ᱵᱟᱭ ᱧᱟᱢᱟ ᱚᱱᱟᱜᱮ ᱥᱚᱢᱚᱥᱥᱟ ᱫᱚ
ᱦᱮᱸ ᱴᱟᱣᱟᱨ ᱵᱟᱭ ᱧᱟᱢ ᱠᱟᱱ ᱫᱚ ᱪᱤᱠᱟᱹᱭᱟᱢ ᱞᱮᱢᱮ ᱴᱟᱣᱟᱨ ᱟᱨᱦᱚᱸ ᱱᱚᱜᱼᱚᱭ ᱛᱚ ᱧᱮᱞ ᱫᱟ ᱴᱟᱣᱟᱨ ᱠᱚᱫᱚ ᱱᱚᱝᱠᱟ ᱜᱮ ᱟᱫᱚ ᱪᱮᱜ ᱮᱢ ᱪᱤᱠᱟᱹᱭᱟ ᱢᱟ ᱨᱮ ᱢᱮ ᱱᱤᱡᱮ ᱫᱚ ᱪᱮᱜ ᱦᱚᱸ ᱵᱟᱢ ᱞᱮ ᱫᱟᱲᱮᱭᱟᱜᱼᱟ ᱦᱮᱸ ᱵᱟᱝ
ᱦᱳᱭ ᱟᱨ ᱱᱮᱛᱟᱨ ᱫᱚ ᱤᱭᱟᱹ ᱫᱟᱜ ᱫᱤᱱ ᱠᱟᱱᱟ ᱥᱮ ᱚᱱᱟ ᱦᱚᱛᱮᱡ ᱛᱮ
ᱟᱯᱱᱟᱨ ᱠᱚᱫᱚ ᱟᱸᱡᱚᱢ ᱵᱟᱲᱟᱭ ᱢᱮ ᱪᱤᱠᱟᱭᱟᱢ ᱦᱮᱸ ᱵᱟᱝ
ᱦᱳᱭ ᱟᱨ ᱚᱲᱟᱜ ᱥᱮᱜ ᱫᱚ ᱛᱟᱦᱚᱞᱮ ᱛᱤᱥᱮᱢ ᱦᱤᱡᱩᱜ ᱛᱤᱥᱮᱢ ᱪᱟᱞᱟᱜ ᱜᱮᱭᱟ
ᱦᱮᱸ ᱚᱲᱟᱜ ᱥᱮᱫ ᱫᱚ ᱮᱠᱷᱚᱱ ᱫᱚ ᱵᱟᱝ ᱪᱟᱞᱟᱣ ᱦᱳᱭᱳᱜᱼᱟ ᱦᱚᱜᱼᱚᱭ ᱚᱯᱷᱤᱥ ᱨᱮᱦᱚᱸ ᱚᱝᱠᱟ ᱪᱷᱩᱴᱤ ᱦᱚᱸ ᱵᱟᱹᱱᱩᱜ ᱠᱟᱫᱟ ᱟᱨ ᱚᱲᱟᱜ ᱥᱮᱫ ᱫᱚ ᱵᱟᱝ ᱩᱭᱦᱟᱹᱨ ᱵᱟᱲᱟᱭ ᱠᱟᱱᱟ ᱦᱮᱸᱥᱮ
ᱦᱳᱭ ᱟᱨ ᱛᱟᱦᱚᱞᱮ ᱮᱠᱷᱮᱱ ᱫᱚ ᱵᱟᱢ ᱪᱟᱞᱟᱜᱼᱟ ᱚᱲᱟᱜ
ᱮᱠᱷᱚᱱ ᱛᱚ ᱚᱲᱟᱜ ᱵᱟᱧ ᱪᱟᱜᱼᱟ ᱟᱫᱚ ᱚᱯᱤᱥ ᱠᱷᱟᱱᱟᱜ ᱪᱷᱩᱴᱤ ᱵᱟᱠᱚ ᱮᱢᱮᱜᱼᱟ ᱥᱮ ᱤᱱᱟᱹ ᱠᱷᱟᱹᱛᱤᱨ ᱵᱟᱧ ᱪᱟᱹᱜ ᱠᱟᱱᱟ ᱚᱲᱟᱜ ᱠᱷᱚᱱᱟᱜ ᱚᱸᱰᱮᱢ ᱪᱟᱞᱟᱜ ᱛᱮ ᱱᱤᱡᱮᱨᱟᱜ ᱠᱟᱹᱢᱤ ᱫᱚ ᱚᱠᱚᱭᱮ ᱠᱚᱨᱟᱣ ᱛᱟᱢᱟ ᱦᱮᱸ ᱵᱟᱝ
ᱟᱵᱮᱱ ᱫᱚᱵᱮᱱ ᱤᱥᱤᱱ ᱡᱚᱢᱮᱫᱟ ᱥᱮ ᱠᱤᱨᱤᱧ
ᱪᱮᱜ ᱪᱚᱝ
ᱢᱮᱸᱫᱟᱹᱧ ᱤᱥᱤᱱ ᱡᱚᱢ ᱫᱟᱢ ᱥᱮ ᱠᱤᱨᱤᱧᱟ
ᱤᱥᱤᱱ ᱫᱚ ᱤᱧ ᱱᱤᱡᱮᱜᱤᱧ ᱤᱥᱤᱱᱫᱟ ᱟᱨ ᱛᱤᱱᱟᱹᱜ ᱫᱚᱢ ᱠᱤᱨᱤᱧᱟ ᱠᱤᱨᱤᱧ ᱫᱚ ᱟᱨ ᱱᱚᱰᱮ ᱱᱤᱡᱮ ᱢᱮᱥᱤᱱ ᱢᱟ ᱟᱯᱱᱟᱨ ᱞᱮᱠᱟ ᱡᱟᱦᱟᱸ ᱞᱮᱠᱟᱢ ᱢᱚᱱᱮᱭᱟ ᱚᱝᱠᱟᱜᱮ ᱡᱚᱢ ᱥᱟᱱᱟ ᱢᱮᱭᱟ ᱠᱤᱨᱤᱧ ᱛᱮᱠᱤ ᱟᱨ ᱵᱷᱟᱜᱤ ᱵᱩᱡᱷᱟᱹᱜ
ᱛᱟᱦᱚᱞᱮ ᱛᱤᱨᱮᱢ ᱤᱥᱤᱱ ᱜᱮᱭᱟ
ᱦᱮᱸ
ᱛᱤᱱᱮᱢ ᱤᱥᱤᱱ ᱢᱮᱭᱟ ᱥᱮᱛᱟᱜ ᱨᱮ
ᱛᱤᱨᱤᱧ ᱤᱥᱤᱱᱟ
ᱦᱳᱭ
ᱤᱥᱤᱱᱟᱹᱧ ᱥᱮᱛᱟᱜ ᱨᱮᱛᱚ ᱤᱧ ᱫᱚ ᱟᱹᱰᱤ ᱛᱟᱲᱟᱛᱟᱲᱤ ᱜᱤᱧ ᱵᱮᱨᱮᱜᱼᱟ ᱚᱱᱠᱟ ᱥᱟᱲᱮ ᱪᱟᱨᱴᱟ ᱨᱮᱧ ᱵᱮᱨᱮᱜᱼᱟ ᱵᱮᱨᱮᱜ ᱠᱟᱛᱮᱜ ᱜᱮ ᱢᱚᱴᱟᱢᱚᱴᱤ ᱪᱷᱚᱴᱟ ᱥᱟᱛᱴᱟ ᱚᱱᱛᱮ ᱨᱮᱜᱮ ᱤᱧᱟᱹᱜ ᱨᱮᱰᱤᱜᱼᱟ ᱡᱷᱚᱛᱚ
ᱚ ᱟᱨ ᱛᱟᱦᱚᱞᱮ ᱛᱤᱨᱮᱢ ᱟᱨ ᱛᱤᱨᱮᱢ ᱪᱟᱞᱟᱜ ᱜᱮᱭᱟ
ᱦᱮᱸ ᱛᱟᱯᱚᱨᱮ ᱥᱟᱲᱮ ᱱᱚᱴᱟ ᱚᱱᱰᱮ ᱫᱚᱥᱴᱟ ᱢᱚᱫᱽᱫᱷᱮ ᱨᱮ ᱡᱚᱭᱮᱱ ᱦᱩᱭᱩᱜ ᱛᱟᱞᱮᱭᱟ ᱫᱚᱥᱴᱟ ᱥᱩᱨ ᱜᱮᱭᱟᱛᱚ ᱟᱫᱚ ᱥᱟᱲᱮ ᱱᱚᱴᱟ ᱨᱤᱧ ᱪᱟᱞᱟᱜᱼᱟ ᱫᱟᱠᱟ ᱫᱚ ᱵᱟᱹᱧ ᱡᱚᱢᱟ ᱫᱟᱠᱟ ᱫᱚ ᱦᱟᱸᱜ ᱟᱨᱚ ᱴᱤᱯᱷᱤᱱ ᱚᱱᱠᱟ ᱵᱟᱨᱚᱴᱟ ᱮᱠᱴᱟ ᱛᱤᱧ ᱡᱚᱢᱟ ᱫᱟᱠᱟ ᱜᱤᱧ ᱤᱫᱤ ᱠᱟᱜ-ᱟ ᱛᱮᱦᱮᱧ ᱫᱚ
ᱮᱠᱟᱞ ᱛᱮ ᱛᱤᱠᱤᱱ ᱮᱢ ᱡᱚᱢᱟ
ᱠᱤᱱᱛᱩ ᱨᱚᱲ ᱴᱟᱜ ᱜᱮ ᱮᱠᱫᱚᱢ ᱵᱟᱝ ᱵᱩᱡᱷᱟᱹᱜ ᱠᱟᱱ ᱛᱟᱢᱟ ᱛᱟᱨᱠᱳᱜ ᱠᱟᱱᱟ ᱛᱚ
ᱮᱠᱟᱞᱛᱮ ᱛᱤᱠᱤᱱᱮᱢ ᱡᱚᱢᱟ
ᱦᱳᱭ ᱦᱳᱭ ᱦᱳᱭ ᱦᱳᱭ
ᱱᱤᱛᱚᱜ ᱦᱚᱸ ᱛᱟᱨᱠᱚᱜ-ᱟ ᱠᱟᱱᱟ
ᱦᱮᱸ ᱛᱟᱨᱠᱚᱜ ᱠᱟᱱ ᱜᱮᱭᱟ ᱛᱚ
ᱢᱮᱱᱫᱤᱧ ᱤᱧ ᱫᱩᱧ ᱫᱚᱦᱚᱭᱮᱫ ᱮᱠᱷᱟᱱ ᱟᱢ ᱢᱟ ᱛᱤᱠᱤᱱᱮᱢ ᱡᱚᱢᱟ, ᱞᱟᱦᱟ ᱛᱮᱦᱚᱸ ᱥᱮᱛᱟᱜ ᱟᱠᱷᱟᱱ ᱜᱮ ᱞᱟᱹᱭᱮᱫ ᱛᱟᱦᱮᱸᱫ ᱫᱚᱢᱮ ᱨᱮᱸᱜᱮᱡᱤᱧ ᱠᱟᱱᱟ
ᱚ ᱚᱱᱠᱟ ᱞᱮᱠᱟ ᱵᱟᱝ
ᱱᱤᱛᱳᱜ ᱛᱟᱨᱠᱳᱜ ᱠᱟᱱᱟ ᱫᱚᱢᱮ
ᱛᱟᱨᱯᱚᱨᱮ ᱫᱚ ᱟᱸᱡᱚᱢ ᱫᱚ ᱟᱸᱡᱚᱢᱚᱜ ᱠᱟᱱᱟ ᱢᱟ ᱞᱟ. ᱭᱢᱟ ᱚᱱᱠᱟᱫᱚ ᱤᱭᱟᱹᱜ ᱜᱮᱭᱟ ᱦᱮᱸ ᱵᱟᱝ
ᱚ ᱞᱟᱦᱟ ᱛᱮᱫᱚᱢ ᱞᱟᱹᱭᱮᱫ ᱛᱟᱦᱮᱸ ᱨᱮᱸᱜᱮᱡ ᱛᱮ ᱵᱟᱹᱧ ᱛᱟᱦᱮᱸ ᱫᱟᱲᱮᱭᱟᱜᱼᱟ ᱤᱧᱫᱚ ᱟᱨ ᱛᱟᱦᱚᱞᱮ ᱱᱮᱛᱟᱨ ᱫᱚ ᱛᱤᱠᱤᱱᱮᱢ ᱮᱢ ᱡᱚᱢ ᱫᱟ
ᱦᱩᱸ ᱟᱫᱚ ᱦᱚᱸᱜ-ᱚᱭ ᱛᱤᱠᱤᱱ ᱵᱮᱲᱟ ᱟᱹᱭᱩᱵ ᱵᱮᱲᱟ ᱦᱮᱸ ᱧᱤᱫᱟᱹ ᱵᱮᱲᱟ ᱥᱚᱵᱚᱢᱚᱭ ᱫᱟᱠᱟ ᱡᱚᱢ ᱦᱩᱭᱩᱜ-ᱟ ᱛᱤ ᱨᱮ ᱴᱟᱭᱢ ᱧᱟᱢᱚᱜ-ᱟ ᱩᱱᱨᱮᱜᱮᱢ ᱡᱚᱢ ᱜᱚᱫ ᱠᱟᱜᱼᱟ ᱢᱟᱱᱮ ᱠᱤᱨᱤᱧ ᱟᱹᱜᱩ ᱦᱟᱯᱮᱹ ᱱᱤᱛᱚᱜ ᱨᱮ ᱠᱤᱨᱤᱧ ᱠᱟᱜ ᱢᱮ ᱟᱢ ᱛᱤᱨᱮᱢ ᱡᱚᱢᱟ ᱚᱱᱟ ᱫᱚ ᱟᱢᱟᱜ ᱯᱚᱨᱮᱨ ᱠᱟᱛᱷᱟ ᱠᱤᱱᱛᱩ ᱟᱢ ᱠᱤᱨᱤᱧ ᱠᱟᱛᱮᱫ ᱫᱚᱦᱚ ᱠᱟᱜ ᱢᱮ ᱦᱮᱸ ᱵᱟᱝ
ᱦᱳᱭ ᱠᱤᱨᱤᱧ ᱫᱟᱠᱟ ᱫᱚ ᱫᱚᱦᱚᱣᱟᱜ ᱫᱚ ᱵᱷᱟᱜᱤ ᱵᱟᱝ ᱵᱩᱡᱷᱟᱹᱜᱼᱟ
ᱚᱸᱦᱚᱸᱜ ᱚᱸᱦᱚᱸᱜ ᱚᱸᱦᱚᱸᱜ ᱚᱸᱦᱚᱸᱜ
ᱟᱨ ᱮᱢᱱᱤ ᱛᱮᱜᱮ ᱠᱚ ᱡᱚᱴᱮᱫ ᱟᱜ-ᱟ ᱥᱮ ᱛᱤ ᱠᱚᱛᱮ ᱠᱚ ᱡᱚᱴᱮᱫᱟᱜᱼᱟ ᱥᱮ ᱟᱫᱚ ᱴᱟᱴᱠᱟ ᱱᱚᱥᱴᱚ ᱵᱟᱹᱲᱤᱡᱚᱜ-ᱟ ᱦᱳᱭ
ᱦᱢ ᱚᱱᱠᱟ ᱫᱚ ᱚᱱᱠᱟ ᱜᱮ, ᱟᱫᱚ ᱪᱤᱠᱟᱹᱭᱟᱢ ᱢᱟᱥᱮ ᱞᱟᱹᱭᱢᱮ ᱥᱚᱢᱚᱥᱛᱚ ᱟᱸᱴ ᱜᱮᱭᱟ ᱥᱮ ᱵᱟᱝ ᱧᱮᱞᱚᱜ ᱠᱟᱱᱟ
ᱦᱳᱭ ᱟᱨ ᱱᱚᱜᱼᱚᱭ ᱪᱤᱠ-ᱪᱤᱠᱤ ᱠᱚᱨᱮ ᱠᱚ ᱫᱚᱦᱚ ᱠᱟᱜᱼᱟ ᱥᱮ ᱟᱫᱚ ᱚᱱᱟ ᱯᱞᱟᱥᱴᱤᱠ ᱨᱮ ᱜᱮᱥᱚᱜᱼᱟ
ᱚ ᱟᱪᱪᱷᱟ ᱟᱪᱪᱷᱟ ᱚᱱᱠᱟᱱ ᱵᱮᱯᱟᱨ ᱵᱟᱝ ᱦᱮᱞᱳ ᱚᱡᱚᱢᱚᱜ ᱠᱟᱱᱟ ᱨᱚᱲ ᱤᱧᱟᱜ ᱨᱚᱲᱮᱢ ᱟᱸᱡᱚᱢ ᱮᱫᱟ.... ᱦᱮᱞᱳ ᱦᱮ ᱨᱚᱲᱮᱢ ᱟᱸᱡᱚᱢᱮᱫ ᱛᱤᱧᱟ ᱛᱚ?
ᱚ ᱟᱪᱪᱷᱟ ᱟᱪᱪᱷᱟ ᱟᱪᱪᱷᱟ ᱛᱟᱦᱚᱞᱮ ᱫᱟᱜ ᱠᱚᱫᱚ ᱟᱯᱛ ᱞᱟᱜᱟᱣ ᱠᱟᱱᱟ ᱥᱮ ᱵᱟᱝ ᱱᱤᱭᱟᱹ ᱜᱷᱟᱹᱲᱤ ᱫᱚ
ᱟᱞᱟᱫᱟ ᱟᱫᱚ ᱟᱫᱚ ᱢᱟᱱᱮ ᱟᱵᱤᱱᱟᱜ
ᱦᱳᱭ ᱜᱮᱫ ᱜᱮᱫ ᱨᱚᱲᱚᱜ ᱠᱟᱱᱟ ᱛᱚ ᱟᱢᱟᱜ ᱜᱮᱫ ᱜᱮᱫ ᱨᱚᱲᱚᱜ ᱠᱟᱱᱟ ᱵᱟᱝ ᱟᱸᱡᱚᱢᱚᱜ ᱠᱟᱱᱟ ᱯᱩᱥᱴᱟ. ᱧᱚᱜ
ᱢᱮᱱᱫᱤᱧ ᱛᱤᱱᱟᱹᱜ ᱜᱟᱱ ᱠᱟᱹᱢᱤ ᱞᱟᱜᱟᱣ ᱦᱩᱭ ᱢᱮᱱᱫᱧ ᱛᱤᱱᱟᱹᱜ ᱜᱟᱱ ᱫᱟᱜ ᱞᱟᱜᱟᱣ ᱦᱩᱭᱜ ᱫᱟᱜ ᱞᱟᱜᱟᱣ ᱠᱟᱱᱟ ᱤᱱᱟᱹᱜ ᱜᱟᱱ ᱦᱟᱜ ᱨᱚᱦᱚᱭᱚᱜᱼᱟ ᱟᱨ ᱵᱟᱠᱤ ᱫᱚ ᱡᱩᱫᱤ ᱫᱟᱜᱼᱼ ᱵᱟᱠᱟᱱ ᱨᱚᱦᱚᱭᱟ ᱵᱟᱠᱷᱟᱡ ᱫᱚ ᱵᱟᱝ
ᱱᱤᱛᱚᱜ ᱫᱚ ᱴᱷᱤᱠᱟᱹ ᱭᱟᱢ ᱚᱱᱟ ᱟᱨ ᱟᱹᱰᱤ ᱱᱟᱯᱟᱭ ᱚ ᱟᱪᱪᱷᱟ ᱟᱪᱪᱷᱟ ᱵᱟᱝ ᱡᱟᱦᱟᱸ ᱞᱮᱠᱟ ᱱᱤᱛᱚᱜ
ᱚᱱᱠᱟ ᱦᱩᱭᱩᱜ ᱜᱮᱭᱟ ᱵᱟᱝ ᱟᱰᱤ ᱜᱮ ᱨᱮᱱᱟᱜ ᱠᱟᱛᱷᱟ ᱠᱟᱱᱟ ᱥᱮ ᱵᱟᱝ
ᱛᱟᱦᱚᱞᱮ ᱟᱹᱰᱤ ᱥᱮᱫᱟᱭ ᱨᱮ ᱱᱚᱛᱮᱢ ᱦᱮᱡ ᱞᱮᱱᱟ ᱟᱞᱮᱥᱮᱫ ᱟᱫᱚ ᱵᱟᱝ ᱦᱩᱭᱩᱜᱼᱟ
ᱦᱮᱸ ᱥᱮᱫᱟᱭ ᱪᱟᱞᱟᱣ ᱦᱩᱭᱱᱟ ᱟᱫᱚ ᱚᱱᱠᱟ ᱚᱱᱛᱮ ᱫᱚ ᱪᱟᱞᱟᱣ ᱫᱚᱧ ᱪᱟᱞᱟᱜᱼᱟ ᱟᱫᱚ ᱚᱱᱠᱟ ᱢᱚᱱᱮᱭᱮᱫᱟᱹᱧ ᱛᱚ ᱚᱱᱛᱮ ᱜᱮᱠᱚ ᱴᱨᱟᱱᱥᱯᱟᱨ ᱤᱧ ᱞᱟᱹᱜᱤᱫ ᱚᱱᱠᱟ ᱟᱸᱡᱚᱜ ᱠᱟᱱᱟ ᱛᱚᱵᱮ ᱴᱟᱱᱥᱯᱷᱟᱨ ᱠᱷᱟᱱ ᱵᱷᱟᱜᱮᱜᱼᱟ ᱚᱱᱛᱮ ᱨᱮᱜᱮᱵᱤ ᱴᱟᱱᱥᱯᱷᱟᱨ ᱦᱮᱡ ᱮᱱᱟ ᱟᱯᱮ ᱚᱱᱟ ᱫᱷᱟᱨᱮ ᱜᱮ ᱦᱮᱸ ᱵᱷᱟᱜᱮᱼᱟ ᱦᱮᱸ ᱦᱮᱸ ᱱᱤᱛᱚᱜ ᱫᱚ ᱱᱮᱛᱟᱨ ᱢᱟ ᱥᱚᱵ ᱥᱚᱢᱚᱭ ᱛᱟᱦᱮᱱ ᱛᱟᱯᱮᱭᱟ ᱟᱯᱮ ᱦᱤᱡᱩᱜ ᱠᱤᱭᱟ ᱦᱮ ᱵᱟᱝ ᱚᱯᱷᱤᱥ
ᱦᱳᱭ
ᱚᱱᱛᱮ ᱜᱮᱠᱚ ᱴᱟᱱᱟᱥᱯᱟᱨᱤᱧ ᱞᱟᱹᱜᱤᱫ ᱞᱟᱹᱭᱮᱫ ᱟᱠᱚ ᱟᱫᱚ ᱛᱤᱥ ᱠᱚ ᱴᱟᱱᱥᱯᱟᱨᱤᱧ ᱠᱟᱱᱟ᱾ ᱯᱮ ᱢᱟᱥ ᱯᱚᱨᱮ ᱠᱚ ᱞᱟᱹᱭᱠᱟᱜᱼᱼ
ᱦᱳᱭ ᱚᱱᱟᱜᱮ ᱟᱯᱮ ᱜᱮ ᱥᱮ ᱟᱹᱰᱤ ᱫᱤᱱ ᱠᱷᱚᱱ ᱨᱚᱯᱚᱲ ᱵᱟᱝ ᱦᱩᱭ ᱠᱟᱱᱟ ᱟᱫᱚ ᱤᱭᱟᱹ ᱜᱮ ᱵᱩᱡᱷᱟᱹᱜ ᱠᱟᱱᱟ ᱠᱟᱹᱴᱤᱡ ᱩᱭᱦᱟᱹᱨ ᱵᱟᱲᱟ ᱦᱩᱭᱩᱜ ᱠᱟᱱᱟ ᱜᱟᱛᱮ ᱥᱟᱹᱜᱟᱹᱭ ᱠᱚ
ᱟᱱᱟᱢᱟ ᱠᱟᱛᱷᱟ ᱠᱟᱱ ᱦᱮᱸ ᱟᱸᱡᱚᱢᱚᱫ ᱠᱟᱱᱟ ᱱᱚᱣᱟ ᱠᱟᱛᱷᱟ ᱠᱟᱱ ᱜᱮ ᱟᱫᱚ ᱠᱤᱱᱛᱩ ᱚᱱᱟ ᱱᱟᱦᱟᱜ ᱫᱤᱱ ᱨᱮ ᱠᱤᱱᱛᱩ ᱟᱹᱰᱤᱜᱮ ᱚᱱᱠᱟᱱᱟᱜ ᱢᱮᱱᱟᱜ ᱟᱠᱟᱜ ᱜᱮ ᱟᱪᱪᱷᱟ ᱚᱠᱛᱚ ᱦᱩᱭᱮᱱ ᱛᱟᱞᱟᱝᱟ ᱟᱹᱰᱤ ᱜᱟᱱ ᱟᱨ ᱟᱨᱚ ᱫᱷᱤᱱᱟᱹᱝ ᱛᱮᱞᱟᱝ ᱨᱚᱲᱟ ᱡᱟᱦᱟ ᱛᱤᱥ ᱦᱮᱼᱼ